ᱡᱚᱦᱟᱨ ᱜᱮ
ᱦᱮᱞᱳ
ᱦᱮᱸ ᱡᱚᱦᱟᱨ ᱜᱮ ᱜᱚᱝᱠᱮ
ᱦᱮᱸ ᱜᱚᱝᱠᱮ ᱡᱚᱦᱟᱨ ᱜᱮ᱾
ᱟᱯᱮ ᱱᱚᱸᱰᱮ ᱢᱟᱹᱭᱤᱠ ᱥᱟᱰᱮ ᱠᱟᱱᱟ ᱜᱚᱝᱠᱮ
ᱦᱮᱸ
ᱪᱮᱫ ᱪᱚᱝ ᱥᱮᱨᱮᱧ ᱥᱟᱰᱮ ᱠᱟᱱᱟ ᱛᱷᱚᱲᱟ ᱜᱟᱱ ᱵᱮᱱ ᱚᱪᱚᱜ ᱞᱮᱱ ᱠᱷᱟᱱ ᱟᱹᱰᱤ ᱱᱟᱯᱟᱭ ᱠᱚᱜ-ᱟ᱾
ᱚᱪᱚᱜ ᱮᱱᱟ ᱞᱤᱧ ᱚᱸᱰᱮ ᱠᱚ ᱵᱟᱡᱟᱣ ᱮᱫᱟ᱾
ᱟᱫᱚ ᱜᱚᱝᱠᱮ ᱚᱲᱟᱜ ᱠᱚᱨᱮᱱ ᱦᱚᱲ ᱪᱮᱫ ᱱᱟᱯᱟᱭ ᱵᱟᱲᱟ ᱜᱤ?
ᱦᱮᱸ ᱱᱟᱯᱟᱭ ᱵᱟᱲᱟ ᱜᱮ ᱱᱤᱛᱚᱜ ᱫᱚ ᱚᱲᱟᱜ ᱠᱚ ᱨᱮ ᱫᱚ ᱱᱟᱯᱟᱭ ᱵᱟᱲᱟ ᱜᱮ ᱟᱵᱮᱱ ᱜᱤ?
ᱦᱚᱭ ᱛᱳ ᱟᱞᱤᱧ ᱦᱚᱸ ᱱᱚᱜᱼᱚᱭ ᱟᱯᱮ ᱠᱚᱣᱟᱜ ᱟᱥᱤᱨ ᱵᱟᱫᱽ ᱛᱮ ᱱᱟᱯᱟᱭ ᱵᱟᱲᱟᱭ ᱜᱮ
ᱟᱨᱚ ᱞᱟᱹᱭ ᱵᱮᱱ ᱠᱷᱚᱵᱚᱨ ᱠᱚ
ᱦᱮᱸ ᱜᱚᱝᱠᱮ ᱚᱱᱟ ᱜᱮ ᱢᱟ ᱟᱫᱚ ᱫᱟᱠᱟ ᱫᱟᱜ ᱢᱟᱹᱰᱤ ᱠᱚ ᱦᱩᱭ ᱵᱟᱲᱟᱭ ᱱᱟ᱾
ᱦᱳᱭ ᱜᱚᱝᱠᱮ ᱦᱩᱭ ᱵᱟᱰᱟᱭ ᱮᱱᱟ᱾
ᱦᱩᱸ ᱟᱪᱪᱷᱟ ᱟᱪᱪᱷᱟ ᱟᱪᱪᱷᱟ
ᱱᱤᱛ ᱜᱮ ᱦᱩᱭ ᱵᱟᱲᱟᱭ ᱮᱱᱟ ᱟᱫᱷᱟ ᱜᱷᱚᱱ ᱴᱟ ᱯᱚ ᱨᱮ ᱜᱮ
ᱦᱩ ᱟᱫᱚ ᱪᱮᱫ ᱵᱮᱱ ᱠᱟᱹᱢᱤ ᱵᱟᱲᱟᱭ ᱫᱟ ᱜᱚᱝᱠᱮ
ᱟᱹᱞᱤᱧ ᱱᱤᱛᱚᱜ ᱫᱚ ᱫᱩᱲᱩᱵ ᱟ ᱠᱟᱱᱟ ᱞᱤᱧ ᱟᱫᱚ ᱴᱤᱭᱩ ᱥᱚᱱ ᱠᱷᱚ ᱱᱟᱜ ᱞᱤᱧ ᱦᱮᱡ ᱮᱱᱟ᱾
ᱚ ᱛᱟᱦᱞᱮ ᱟᱵᱮᱱ ᱫᱚ ᱯᱟᱲ ᱦᱟᱜ ᱠᱟᱱ ᱜᱮᱭᱟ ᱵᱮᱱ ᱜᱚᱝᱠᱮ
ᱦᱮᱸ ᱜᱚᱝᱠᱮ
ᱦᱤᱱᱫᱤ ᱢᱤᱰᱤᱭᱟᱢ, ᱥᱮ ᱵᱟᱝᱞᱟ, ᱥᱮ ᱤᱝᱞᱤᱥ
ᱦᱮᱸ
ᱪᱮᱫ ᱢᱤᱰᱤᱭᱟᱢ ᱠᱷᱚᱱ ᱵᱤᱱ ᱯᱟᱲ ᱦᱟᱜ ᱠᱟᱱᱟ ᱟᱨᱠᱤ
ᱟᱹᱞᱤᱧ ᱫᱚ ᱱᱤᱛᱚᱜ ᱫᱚ ᱦᱤᱱᱫᱤ ᱢᱤᱰᱤᱭᱟᱢ ᱠᱷᱚ ᱱᱟᱜ ᱞᱤᱧ ᱯᱟᱲ ᱦᱟᱣ ᱟᱠᱟᱱᱟ ᱛᱚ ᱟᱹᱞᱤᱧ ᱫᱚ ᱱᱤᱛᱚᱜ ᱫᱚ ᱮᱴᱟᱜ ᱥᱮᱫ ᱞᱤᱝ ᱛᱮᱭᱟᱨᱤ ᱭᱮᱫᱟ ᱮᱴᱟᱜ ᱱᱟᱜ
ᱚ ᱟᱪᱪᱷᱟ ᱟᱪᱪᱷᱟ ᱞᱟᱦᱟ ᱥᱮᱱᱟᱜ ᱟᱨᱠᱤ ᱢᱟᱱᱮ ᱡᱚᱵ ᱠᱚᱨᱮ ᱱᱟᱜ ᱜᱮ ᱵᱟᱝ
ᱦᱮᱸ ᱡᱚᱵ ᱠᱚ ᱨᱮᱱᱟᱜ ᱚᱱᱟ ᱨᱮᱱᱟᱜ ᱜᱤᱧ ᱛᱮᱭᱟᱨᱤ ᱫᱟ
ᱟᱪᱪᱷᱟ ᱟᱹᱰᱤ ᱱᱟᱯᱟᱭ ᱜᱚᱝᱠᱮ ᱛᱟᱦᱚᱞᱮ ᱪᱮᱫ ᱜᱨᱮᱡᱩᱭᱮ ᱥᱚᱱ ᱠᱚᱵᱮᱱ ᱠᱚᱢ ᱯᱤᱞᱤᱴ ᱠᱟᱫᱟ ᱜᱚᱝᱠᱮ ᱟᱵᱮᱱ ᱫᱚ?
ᱦᱮᱸ ᱠᱚᱢ ᱯᱤᱞᱤᱴ ᱠᱟᱫᱟ ᱞᱤᱧ
ᱟᱪᱪᱷᱟ ᱟᱹᱰᱤ ᱱᱟᱯᱟᱭ
ᱠᱚᱢ ᱯᱤᱞᱤᱴ ᱠᱟᱛᱮᱫ ᱱᱤᱛᱚᱜ ᱫᱚ ᱚᱱᱟ ᱜᱚᱨᱢᱮᱱᱴ ᱵᱟᱞᱟ ᱠᱚ ᱜᱮ ᱞᱤᱧ ᱥᱮᱸᱫᱽᱨᱟ ᱵᱟᱲᱟ ᱭᱮᱜ-ᱟ
ᱟᱪᱪᱷᱟ ᱟᱪᱪᱷᱟ ᱟᱪᱷᱟ ᱫᱚ ᱟᱹᱰᱤ ᱱᱟᱯᱟᱭ ᱜᱚᱝᱠᱮ ᱟᱹᱰᱤ ᱱᱟ
ᱦᱩᱸ ᱟᱵᱮᱱᱼᱼ
ᱟᱹᱞᱤᱧ ᱦᱚᱞᱤᱧ ᱥᱮᱸᱫᱽᱨᱟ ᱵᱟᱲᱟᱭ ᱮᱫ ᱠᱟᱱ ᱜᱮᱭᱟ ᱜᱚᱝᱠᱮ ᱟᱫᱚ ᱚᱱᱮ ᱱᱮᱛᱟᱨ ᱢᱟ ᱠᱚᱢᱯᱤᱴᱤᱥᱚᱱ ᱦᱟᱭ ᱪᱟᱵᱟᱣ ᱟᱠᱟᱱ ᱛᱟᱵᱮᱱ ᱥᱮ ᱵᱟᱝᱼᱼ
ᱦᱮᱸ ᱪᱟᱵᱟᱣ ᱟᱠᱟᱱ ᱜᱮᱭᱟ ᱦᱟᱭ ᱪᱟᱵᱟ ᱟᱠᱟᱱ ᱜᱮᱭᱟ ᱮᱠᱫᱚᱢ ᱟᱭᱢᱟ ᱦᱟᱭ ᱠᱟᱱᱟᱼᱼ
ᱦᱩᱸ ᱟᱨ ᱟᱞᱤᱧ ᱢᱟ ᱮᱱ ᱛᱮᱫ ᱵᱟᱝᱞᱟ ᱢᱤᱰᱤᱭᱟᱢ ᱨᱮᱱ ᱤᱥᱴᱩᱰᱮᱱᱴ
ᱟᱪᱪᱷᱟ ᱱᱟᱯᱟᱭ ᱜᱮᱛᱚᱼᱼ
ᱟᱨ ᱦᱤᱱᱫᱤ ᱛᱟᱦᱮᱱ ᱠᱷᱟᱡ ᱫᱚ ᱜᱚᱢᱠᱮ ᱟᱹᱰᱤ ᱱᱟᱯᱟᱭ ᱠᱚᱜᱼᱟ ᱥᱮ ᱵᱟᱝᱼᱼ
ᱦᱮᱸ ᱛᱚ ᱵᱟᱝᱞᱟ ᱵᱟᱝᱞᱟ ᱵᱟᱝᱞᱟ ᱢᱤᱰᱤᱭᱟᱢ ᱨᱮ ᱫᱚ ᱤᱝᱞᱤᱥ ᱢᱮᱱᱟᱜᱼᱟ ᱥᱮ ᱦᱳᱭ
ᱤᱝᱞᱤᱥ ᱢᱮᱱᱟᱜ ᱜᱮᱭᱟ ᱚᱱᱟ ᱠᱚᱢᱯᱟᱞᱥᱟᱨᱤ ᱟᱨᱠᱤ ᱢᱟᱱᱮ ᱛᱟᱦᱮᱱ ᱠᱟᱱᱟ ᱢᱟᱱᱮ ᱩᱱᱟᱹᱜ ᱤᱭᱟᱹ ᱫᱚ ᱵᱟᱝ ᱵᱟᱝᱞᱟ ᱛᱮ ᱜᱮᱼᱼ
ᱦᱮᱸ
ᱟᱫᱚᱼᱼ
ᱟᱹᱞᱤᱧ ᱫᱚ ᱦᱤᱱᱫᱤ ᱢᱤᱰᱤᱭᱟᱢ ᱠᱟᱱᱟᱞᱤᱧ
ᱚ ᱟᱪᱪᱷᱟ ᱟᱪᱪᱷᱟ ᱟᱹᱰᱤ ᱱᱟᱯᱟᱭ ᱱᱟᱯᱟᱭ ᱛᱟᱨᱯᱚᱨᱮ ᱟᱵᱮᱱ ᱥᱮᱱᱟᱜ ᱪᱮᱜ ᱠᱟ ᱚᱲᱟᱜ ᱠᱚ ᱨᱮᱱᱟᱜ ᱪᱟᱥ ᱵᱟᱥ ᱠᱚ ᱪᱟᱹᱞᱩᱭᱱᱟ ᱥᱮ ᱵᱟᱝᱼᱼ
ᱦᱮᱸ ᱪᱟᱹᱞᱩᱭ ᱮᱱᱟ ᱱᱮᱛᱚ ᱮᱛᱚᱦᱚᱵᱚᱜ ᱠᱟᱱ
ᱮᱨ ᱯᱷᱚᱨ ᱠᱚᱢᱟ ᱞᱟᱦᱟ ᱨᱮ ᱜᱮ ᱦᱩᱭᱩᱜ ᱛᱟᱦᱮᱱᱟ ᱜᱚᱝᱠᱮ
ᱦᱮᱸ ᱜᱚᱢᱠᱮ ᱮᱨ ᱟᱯᱷᱚᱨ ᱠᱚᱫᱚ ᱦᱚᱭ ᱛᱚ ᱡᱚᱱᱢᱚᱜ ᱠᱟᱱᱟ ᱜᱚᱢᱠᱮ
ᱚᱸᱻᱻ ᱫᱟᱜ ᱪᱮᱜ ᱠᱟ ᱜᱚᱝᱠᱮ ᱟᱯᱮ ᱥᱮᱱ ᱫᱟᱜ ᱡᱟᱹᱲᱤ ᱠᱚᱼᱼ
ᱱᱚᱛᱮ ᱫᱟᱜ ᱡᱟᱹᱲᱤ ᱟᱹᱣᱨᱤᱜᱼᱟ ᱫᱟᱜ ᱡᱟᱹᱲᱤ ᱧᱟᱢ ᱞᱮᱠᱷᱟᱡ ᱜᱮᱼᱼ ᱨᱚᱦᱚᱭ ᱞᱮ ᱥᱴᱟᱴ ᱜᱚᱛ ᱠᱟᱜᱼᱟ ᱠᱷᱮᱛ ᱠᱚ ᱥᱟᱹᱫ ᱵᱟᱲᱟ ᱦᱩᱭᱩᱜ ᱠᱟᱱᱟ
ᱚᱸ ᱟᱞᱮ ᱥᱮᱫ ᱢᱟ ᱜᱚᱝᱠᱮ ᱟᱹᱰᱤ ᱡᱟᱹᱥᱛᱤ ᱜᱤ
ᱦᱩᱸ
ᱛᱟᱦᱚᱞᱮ ᱜᱚᱝᱠᱮ ᱟᱯᱮ ᱥᱮᱫ ᱫᱚ ᱪᱮᱜ ᱵᱩᱨᱩ ᱫᱤᱥᱚᱢ ᱜᱮᱼᱼ
ᱵᱟᱝ ᱜᱚᱢᱠᱮ
ᱥᱩᱨ ᱫᱚ ᱥᱩᱨ ᱜᱮᱭᱟ ᱚᱦᱮ ᱦᱩᱭᱩᱜ ᱛᱟᱹᱞᱤᱧᱟ ᱯᱚᱱᱫᱽᱨᱚ ᱵᱤᱥ ᱠᱤᱞᱳᱢᱤᱴᱟᱨ ᱤᱱᱟᱹᱜ ᱥᱟᱸᱹᱜᱤᱧ ᱠᱚᱨᱮᱜ ᱵᱩᱨᱩ ᱠᱚ ᱫᱚ ᱢᱮᱱᱟᱜ ᱟᱠᱟᱫ ᱠᱚ ᱛᱟᱹᱞᱤᱧ ᱜᱮᱭᱟ
ᱦᱮᱸ
ᱛᱟᱞᱤᱧ ᱠᱷᱚᱱᱟᱜ ᱫᱚ ᱥᱟᱸᱹᱜᱤᱧ ᱜᱮᱭᱟ
ᱦᱳᱭ
ᱜᱟᱹᱭ ᱰᱟᱝᱨᱟ ᱠᱚ ᱢᱟᱱᱮ ᱜᱟᱹᱭ ᱰᱟᱝᱨᱤ ᱠᱚ ᱼᱼ
ᱦᱮᱸ ᱜᱚᱢᱠᱮ ᱢᱮᱱᱟᱜ ᱠᱚ ᱜᱮᱭᱟ᱾
ᱟᱫᱚ ᱪᱟᱥ ᱟᱫᱚ ᱪᱟᱥ ᱵᱟᱥ ᱠᱚ ᱫᱚ ᱪᱮᱫ ᱛᱮ ᱯᱮ ᱠᱚᱨᱟᱣᱟ ᱜᱚᱝᱠᱮ ᱟᱯᱮ ᱫᱚ ᱜᱟᱹᱭ ᱰᱟᱝᱨᱟ ᱠᱚ ᱛᱮ ᱜᱮ ᱥᱮᱼᱼ
ᱰᱟᱝᱨᱟ ᱠᱚᱛᱮ ᱜᱟᱹᱰᱤ ᱱᱟᱦᱮᱞ ᱫᱚ ᱤᱱᱟᱹᱜᱼᱼ ᱤᱱᱟᱹᱜ ᱫᱚ ᱵᱟᱝ ᱵᱟᱝ ᱜᱟᱹᱰᱤ ᱱᱟᱦᱮᱞ ᱫᱚᱼᱼ ᱡᱩᱵᱤ ᱜᱮᱭᱟ ᱥᱮ ᱛᱚ ᱜᱟᱹᱰᱤ ᱱᱟᱦᱮᱞ ᱠᱚ ᱵᱟᱝ ᱵᱚᱞᱚᱜ ᱠᱟᱱᱟ᱾
ᱟᱪᱪᱷᱟ ᱟᱪᱪᱷᱟ
ᱟᱞᱮᱭᱟᱜ ᱵᱟᱹᱭᱦᱟᱹᱲ ᱨᱮᱛᱚ ᱟᱞᱮᱭᱟᱜ ᱵᱚᱭᱦᱟᱹᱲ ᱨᱮᱛᱚ ᱱᱤᱛᱚᱜ ᱫᱚ ᱫᱟᱜ ᱟᱛᱩᱜ ᱠᱟᱱ ᱜᱮᱭᱟ ᱜᱚᱝᱠᱮ᱾
ᱦᱮᱸ ᱟᱫᱚ ᱟᱹᱞᱤᱧ ᱞᱤᱧ ᱢᱮᱱ ᱮᱫᱟ ᱟᱯᱮ ᱥᱮᱫ ᱫᱚ ᱚᱱᱮ ᱯᱮ ᱪᱟᱥ ᱵᱟᱥ ᱮᱫ ᱠᱟᱱ ᱟᱫᱚ ᱨᱟᱥᱟᱭᱱᱚᱱᱤᱠ ᱥᱟᱨ ᱛᱮ ᱯᱮ ᱵᱮᱵᱚᱦᱟᱨᱫᱟ ᱥᱮ ᱱᱤᱭᱟᱹ ᱜᱩᱨᱤᱡᱼᱼ ᱩᱱᱠᱩ ᱜᱮ ᱢᱟᱱᱮ ᱰᱟᱝᱨᱟ ᱠᱚᱣᱟᱜ
ᱜᱩᱨᱤᱡ ᱜᱩᱨᱤᱡ ᱠᱚ ᱜᱮ᱾ ᱜᱩᱨᱤᱡ ᱠᱚ ᱜᱮ ᱨᱟᱥᱟᱭᱱᱤᱠ ᱥᱟᱨ ᱛᱮ ᱫᱚ ᱵᱟᱝ ᱤᱱᱟᱹᱜ ᱚᱱᱟ ᱛᱮ ᱫᱚ ᱠᱷᱮᱛ ᱠᱚ ᱵᱟᱹᱲᱤᱡᱚᱜ ᱠᱟᱱᱟ ᱜᱚᱝᱠᱮ᱾ ᱯᱩᱨᱟᱹ ᱦᱟᱥᱟ ᱚᱜ ᱠᱟᱱᱟ᱾ ᱟᱨ ᱚᱱᱟ ᱜᱩᱨᱤᱡ ᱠᱚ ᱜᱮ ᱮᱢᱚᱜ ᱮᱢᱟᱜ ᱠᱟᱱᱟ ᱥᱮ ᱛᱚ ᱚᱱᱟ ᱫᱚ ᱦᱮᱸᱫᱮ ᱜᱮ ᱦᱟᱥᱟ ᱠᱚ ᱛᱟᱦᱮᱱ ᱠᱟᱱᱟ᱾ ᱛᱚ ᱦᱮᱸᱫᱮ ᱜᱮ ᱛᱟᱦᱮᱱ ᱠᱟᱱᱟ ᱛᱚ ᱵᱷᱟᱹᱞᱤ ᱜᱮ ᱦᱩᱭᱩᱜ ᱦᱩᱭᱩᱜ ᱠᱟᱱᱟ ᱦᱩᱲᱩ ᱠᱚ᱾
ᱚᱱᱟ ᱠᱟᱭᱛᱮ ᱦᱚ ᱜᱩᱨᱤᱡ ᱠᱚᱜᱮ ᱮᱢ ᱵᱟᱲᱟ ᱦᱩᱭᱩᱜ ᱠᱟᱱᱟ ᱱᱚᱣᱟ᱾ ᱨᱟᱥᱟᱭᱱᱤᱠ ᱵᱟᱞᱟ ᱫᱚ ᱵᱟᱝ ᱯᱟᱣᱰᱟᱨ ᱪᱤᱡ ᱠᱟᱫᱟ᱾
ᱟᱪᱪᱷᱟ ᱟᱨ ᱜᱚᱝᱠᱮ ᱚᱱᱟ ᱢᱟᱱᱮ ᱦᱩᱲᱩ ᱠᱚ ᱢᱟᱨᱠᱮᱴ ᱠᱚ ᱤᱫᱤ ᱵᱟᱲᱟᱭ ᱜᱮᱭᱟ ᱥᱮ?
ᱦᱮᱸ
ᱦᱚ ᱢᱟᱱᱮ ᱪᱮᱫᱠᱟ ᱟᱹᱛᱩ ᱟᱹᱛᱩ ᱠᱷᱚᱱ
ᱦᱮᱸ ᱚᱸᱰᱮ ᱠᱷᱚᱱᱟᱜ ᱜᱮᱠᱚ ᱤᱨᱻ ᱨᱟᱠᱟᱵ ᱯᱚᱨᱮ ᱫᱚ ᱟᱹᱛᱩ ᱫᱚᱠᱚ ᱦᱮᱡ ᱮᱱ ᱜᱮ ᱟᱨ ᱚᱸᱰᱮ ᱠᱷᱚᱱᱟᱜ ᱤᱫᱤ ᱛᱟᱢᱟ ᱠᱚ ᱟᱹᱠᱷᱨᱤᱧᱟᱢ ᱛᱚ᱾
ᱦᱚ ᱟᱪᱪᱷᱟ ᱢᱟᱱᱮ ᱵᱷᱟᱜᱤ ᱜᱮᱭᱟ᱾
ᱦᱮᱸ
ᱦᱩ ᱟᱨ ᱮᱥᱴᱮᱱ ᱠᱚᱦᱚᱸ ᱥᱩᱨ ᱜᱮᱭᱟ ᱥᱮ ᱪᱮᱫ ᱥᱮ
ᱦᱮᱸ
ᱦᱮᱸ ᱮᱴᱟᱜ ᱥᱟᱰᱮ ᱞᱤᱧ ᱴᱮᱱ ᱨᱮᱱᱟᱜ ᱠᱟᱱᱟ ᱥᱮ ᱵᱟᱝ
ᱴᱨᱮᱱ ᱠᱟᱱ ᱛᱟᱞᱤᱧ ᱴᱨᱮᱹᱱ ᱢᱮᱱᱟᱜ ᱟᱠᱟᱫ ᱛᱟᱹᱞᱤᱧᱟ ᱱᱚᱣᱟ ᱵᱟᱲᱜᱮ ᱞᱟᱛᱟᱨ ᱨᱮᱜᱮ ᱴᱮᱨᱮᱱ ᱯᱟᱹᱴᱨᱤ ᱛᱟᱜ ᱠᱟᱫ ᱞᱤᱧᱟᱹ
ᱦᱩ
ᱱᱚᱛᱮ ᱴᱟᱺᱰᱤ ᱥᱮᱞᱤ ᱦᱮᱸ ᱢᱟᱴᱷ ᱥᱮᱫ ᱞᱤᱧ ᱩᱰᱩᱠᱚᱜ ᱞᱮᱠᱷᱟᱡ ᱜᱮ ᱞᱟᱭᱤᱱ ᱟᱲᱮ ᱜᱮᱞᱤᱧ ᱧᱮᱞ ᱧᱟᱢᱟ᱾
ᱟᱪᱪᱷᱟ ᱟᱪᱪᱷᱟ ᱟᱹᱰᱤ ᱱᱟᱯᱟᱭ
ᱛᱚ ᱚᱲᱟᱜ ᱠᱷᱚᱱᱟᱜ ᱫᱚ ᱱᱤᱛᱚᱜ ᱫᱚ ᱢᱟᱴᱷᱮᱫ ᱜᱮᱞᱤᱧ ᱩᱰᱠ ᱟᱠᱟᱱ᱾
ᱟᱫᱚ ᱵᱚᱞ ᱠᱷᱹᱞ ᱠᱚ ᱵᱮᱱ
ᱦᱮᱸ ᱜᱚᱢᱠᱮ
ᱦᱮᱸ ᱦᱮᱸ ᱱᱚᱣᱟ ᱠᱚᱨᱮ ᱠᱷᱮᱞᱳᱜ ᱠᱟᱱ ᱜᱮᱭᱟᱞᱮ᱾
ᱚᱻ ᱟᱪᱪᱷᱟ ᱟᱪᱪᱷᱟ ᱟ ᱟᱪᱪᱷᱟ ᱞᱟᱹᱴᱩ ᱞᱟᱹᱴᱩ ᱴᱩᱨᱱᱟᱢᱮᱱᱴ ᱠᱚ ᱦᱩᱭ ᱵᱟᱲᱟᱜ ᱟ ᱥᱮ
ᱦᱮᱸ ᱞᱟᱹᱴᱩ ᱞᱟᱹᱴᱩ ᱮᱠ ᱞᱟᱠᱷ ᱦᱟᱹᱵᱤᱡ ᱞᱮ ᱥᱮᱱ ᱠᱟᱱᱟ ᱠᱷᱮᱞᱳᱜ
ᱦ
ᱮᱠ ᱞᱟᱠᱷ ᱯᱨᱟᱪ ᱦᱟᱹᱵᱤᱜ ᱞᱮᱠᱤᱱ ᱥᱮᱠᱮᱱᱰ ᱯᱷᱟᱥᱴ ᱛᱮᱫᱚ ᱵᱟᱞᱮ ᱟᱹᱜᱩ ᱫᱟᱲᱮᱭᱟ ᱠᱟᱱᱟ ᱥᱮᱠᱮᱱᱰ ᱜᱮᱞᱮ
ᱦᱮᱸ ᱢᱮᱱᱟᱜ ᱟ ᱛᱚ ᱦᱮᱸ ᱦᱚᱲᱢᱚ ᱠᱷᱟᱹᱛᱤᱨ ᱢᱟᱱᱮ ᱠᱷᱹᱮᱞ ᱫᱚ ᱫᱚᱨᱠᱟᱨ ᱜᱮᱭᱟ ᱦᱚᱲᱢᱚ ᱠᱚ ᱢᱤᱫᱴᱮᱡ ᱠᱟᱞᱪᱟᱨ ᱨᱟᱱᱤᱝ ᱛᱟᱦᱮᱱᱟ
ᱦᱮᱸ ᱚᱱᱟ ᱠᱷᱟᱡ ᱮᱢ ᱦᱚᱲᱢᱚᱴᱟᱜ ᱢᱤᱫᱴᱮᱱ ᱯᱷᱩᱨ
ᱯᱷᱩᱨᱛᱤ ᱠᱚ ᱫᱩᱲᱩᱵ ᱵᱟᱲᱟ ᱞᱮᱠᱷᱟᱡ
ᱫᱩᱲᱩᱵ ᱵᱟᱲᱟ ᱞᱮᱠᱷᱟᱡ ᱫᱚᱢ ᱮᱴᱟᱜ ᱞᱮᱠᱟ ᱵᱩᱡᱩᱜ-ᱟ ᱟᱥᱠᱮᱛ, ᱟᱥᱠᱮᱛ, ᱢᱚᱠᱚᱧᱚᱜ
ᱦᱮᱸ ᱛᱟᱦᱚᱞᱮ ᱫᱤᱱᱟᱹᱢ ᱟᱹᱭᱩᱵ ᱯᱮᱠᱴᱤᱥ ᱦᱩᱭᱩᱜ ᱛᱟᱯᱮᱭᱟ ᱦᱟᱝ
ᱦᱮᱸ ᱟᱹᱭᱩᱵ ᱱᱤᱛ ᱪᱟᱨ ᱵᱟᱡᱮ ᱠᱷᱚᱱᱟᱜ ᱥᱴᱟᱴ ᱟᱞᱮ ᱯᱤᱴ ᱯᱤᱴᱤ ᱛᱮ ᱥᱟᱲᱮ ᱥᱟᱛ ᱵᱟᱡᱮ ᱪᱷᱚᱭ ᱵᱟᱡᱮ ᱤᱱᱠᱟᱹ ᱥᱟᱛ ᱵᱟᱡᱮ ᱛᱚᱠ ᱫᱚᱞᱮ ᱠᱚᱨᱟᱣ ᱜᱮᱭᱟ᱾
ᱟᱪᱪᱷᱟ ᱟᱪᱪᱷᱟ ᱟᱪᱪᱷᱟ ᱛᱟᱦᱮ ᱢᱟᱨᱠᱮᱴ ᱠᱚᱦᱚᱸ ᱥᱩᱨ ᱜᱮᱭᱟ ᱜᱚᱝᱠᱮ
ᱦᱮᱸ ᱜᱚᱝᱠᱮ ᱱᱚᱣᱟ ᱞᱟᱭᱤᱱ ᱢᱮᱱᱟᱜ ᱛᱟᱹᱤᱧᱟ ᱥᱮ ᱞᱟᱭᱤᱱ ᱚᱱᱟ ᱯᱟᱨᱚᱢ ᱨᱮᱜᱮ ᱢᱟᱨᱠᱮᱴ ᱠᱚ ᱞᱟᱜᱟᱜ ᱛᱟᱹᱞᱤᱧᱟ
ᱟᱪᱪᱷᱟ ᱟᱪᱪᱷᱟ
ᱱᱚᱰᱮ ᱢᱟᱴᱷ ᱠᱷᱚᱱᱟᱜ ᱫᱚ ᱵᱟᱡᱟᱨ ᱫᱚ ᱧᱮᱞ ᱧᱟᱢᱚᱜ ᱛᱟᱹᱞᱤᱧᱟ
ᱮᱻᱸ ᱟᱪᱪᱷᱟ ᱛᱟᱨᱯᱚᱨᱮ ᱟᱹᱭᱩᱵ ᱵᱮᱞᱟ ᱥᱮᱫ ᱞᱟᱜᱟᱜ-ᱟ ᱢᱟᱨᱠᱮᱴ ᱫᱚ ᱵᱟᱝ
ᱦᱮᱸ ᱟᱭᱩᱵ ᱵᱮᱞᱟ ᱥᱮᱫ ᱢᱟᱨᱠᱮᱴ ᱫᱚ ᱦᱮᱸ
ᱠᱷᱮ ᱨᱮ ᱪᱮᱫ ᱠᱚ ᱧᱟᱢᱚᱜ-ᱟ?
ᱟᱹᱞᱩ ᱵᱮᱸᱜᱟᱲ ᱥᱚᱵᱽᱡᱤ ᱠᱚᱜᱮ᱾ ᱞᱩᱜᱽᱲᱤ ᱞᱟᱯᱚ ᱠᱚᱦᱚᱸ ᱪᱟᱯᱚᱞ ᱠᱚ ᱦᱮᱸ ᱫᱤᱱᱟᱹᱢ ᱜᱮ᱾
ᱦᱚᱸ
ᱟᱯᱮ ᱠᱚᱥᱮᱫ ᱫᱚ ᱟᱯᱮ ᱠᱚᱥᱮᱫ ᱫᱚ ᱜᱚᱝᱠᱮ ᱵᱟᱯᱞᱟ ᱠᱚᱫᱚ ᱦᱩᱭᱩᱜ ᱠᱟᱱᱟ ᱥᱮ ᱵᱟᱝ? ᱟᱞᱮᱥᱮᱫ ᱫᱚ ᱫᱚᱢᱮ ᱦᱩᱭᱩᱜ ᱠᱟᱱ᱾
ᱦᱩᱭᱩᱜ ᱠᱟᱱ ᱜᱮᱭᱟ ᱢᱟᱱᱮ ᱠᱚᱢ ᱧᱚᱜ ᱟᱨᱠᱤ ᱢᱟᱱᱮ ᱟᱹᱣᱨᱤ ᱦᱩᱭᱩᱜᱼᱟ ᱦᱩᱭᱩᱜ ᱠᱟᱱᱟ ᱚᱠᱚᱭ ᱠᱚᱫᱚ ᱱᱮᱰᱟ ᱦᱩᱭᱱᱟ᱾ ᱚᱝᱠᱟ,
ᱟᱞᱮ ᱥᱮᱫ ᱟᱞᱮ ᱥᱮᱫ ᱫᱚ ᱟᱭᱢᱟ ᱦᱩᱭᱩᱜ ᱠᱟᱱᱟ ᱟᱞᱮ ᱴᱚᱞᱟ ᱨᱮᱜᱮ ᱢᱤᱫᱴᱮᱡ ᱚᱸᱰᱮ ᱠᱷᱚᱱᱟᱜ ᱫᱚᱧ ᱱᱤᱛᱚ ᱜᱤᱛᱚᱜ ᱞᱤᱧ ᱫᱟᱹᱲ ᱠᱮᱜᱼᱟ᱾ ᱛᱵᱮᱱ ᱟᱸᱡᱚᱢᱮᱜ ᱟᱸᱡᱚᱢᱮᱜ ᱛᱟᱦᱮᱱᱟ ᱵᱮᱱ ᱥᱮ ᱜᱟᱱᱟ ᱠᱚ ᱦᱮᱸ, ᱩᱨ ᱫᱚᱞᱤᱧ ᱫᱚ ᱚᱸᱰᱮ ᱠᱷᱚᱱᱟᱜ ᱫᱚᱞᱤᱧ ᱫᱟᱹᱲ ᱠᱮᱜᱼᱟ ᱟᱹᱞᱤᱧ ᱫᱚ ᱟᱨᱚ ᱦᱟᱱᱛᱮ, ᱞᱟᱭᱮᱴ ᱦᱟᱱᱟ ᱯᱟᱨᱚᱢ ᱠᱚᱨᱮ ᱟᱨᱚ ᱵᱟᱡᱟᱜ ᱠᱟᱱ ᱛᱟᱹᱞᱤᱧᱟ᱾
ᱦᱮᱸ ᱟᱫᱚ ᱜᱚᱝᱠᱮ ᱟᱯᱮ ᱥᱮᱫ ᱫᱚ ᱪᱮᱫ ᱠᱚ ᱡᱚᱢ ᱵᱟᱲᱟ ᱦᱚᱪᱚᱣᱟᱜᱼᱟ ᱢᱟᱱᱮ ᱵᱷᱚᱡᱽ ᱥᱚᱢᱚᱭ ᱢᱟᱱᱮ ᱥᱩᱠᱨᱤ ᱮᱢᱱᱤ ᱱᱤᱭᱟᱹ,
ᱱᱤᱭᱟᱹ ᱠᱚᱜᱮ ᱯᱞᱴᱨᱤᱠ ᱢᱟᱪ ᱟ ᱯᱳᱚᱞᱴᱨᱤᱠ ᱦᱩᱭᱱᱟ ᱦᱟᱹᱠᱩ ᱦᱩᱭᱱᱟᱭ᱾
ᱦᱮᱸ᱾ ᱟᱪᱪᱷᱟ ᱪᱷᱟ᱾
ᱠᱷᱟᱥᱤ ᱦᱩᱭᱱᱟᱭ᱾
ᱚ ᱢᱟᱱᱮ ᱚᱠᱚᱭ ᱦᱮᱸ ᱢᱟᱱᱮ ᱚᱠᱚᱭ ᱚᱠᱚᱭᱟᱜ ᱚᱠᱟᱴᱟᱜ ᱫᱟᱲᱮᱭᱟᱜ ᱠᱟᱱᱟ ᱦᱟᱝ᱾
ᱦᱮᱸ ᱡᱮᱠᱟᱭ ᱫᱟᱲᱮᱭᱟᱜ ᱠᱟᱱᱟ ᱥᱮ ᱞᱮᱠᱟ ᱜᱮ᱾
ᱟᱪᱪᱷᱟ ᱟᱪᱪᱷᱟ ᱪᱷᱟ ᱛᱟᱦᱚᱞᱮ ᱵᱟᱹᱨᱭᱟᱹᱛ ᱛᱚᱜ ᱠᱚᱯᱮ ᱪᱟᱞᱟᱣ ᱥᱮ ᱵᱟᱝ ᱟᱯᱮ ᱦᱚᱸ,
ᱦᱮᱸ ᱜᱚᱝᱠᱮ᱾
ᱟᱨ ᱠᱩᱲᱤ ᱵᱟᱯᱞᱟ ᱛᱟᱦᱮᱱ ᱠᱷᱟᱡ ᱫᱚ ᱞᱚᱝᱛᱤᱜᱼᱦᱟᱝ᱾
ᱦᱮᱸ ᱠᱩᱲᱤ ᱵᱟᱯᱞᱟ ᱠᱷᱟᱡ ᱞᱩᱸᱛᱤᱜ ᱟᱨ ᱠᱚᱲᱟ ᱵᱟᱯᱞᱟ ᱠᱷᱟᱭᱡ ᱵᱟᱹᱨᱭᱟᱹᱛ᱾
ᱦᱩᱸ, ᱟᱪᱪᱷᱟ ᱢᱟᱱᱮ ᱟᱯᱮ ᱥᱮᱫ ᱛᱟᱦᱚᱞᱮ ᱜᱟᱹᱰᱤ ᱵᱮᱵᱚᱥᱛᱷᱟ ᱦᱚᱸ ᱟᱹᱰᱤ ᱱᱟᱯᱟᱭ ᱜᱮᱭᱟ ᱦᱟᱝ᱾
ᱦᱮᱸ ᱜᱟᱹᱰᱤ ᱨᱮᱱᱟᱜ ᱵᱮᱵᱚᱥᱛᱷᱟ ᱦᱚᱸ ᱱᱟᱯᱟᱭ ᱜᱮᱭᱟ᱾
ᱦᱩᱸ,
ᱡᱚᱛᱚᱱᱟᱜᱱᱟᱜ ᱜᱮ ᱥᱩᱵᱤᱫᱷᱟ ᱢᱮᱱᱟᱜᱼᱟ᱾
ᱟᱪᱪᱷᱟ,
ᱥᱟᱺᱜᱤᱧ ᱥᱮᱫ ᱵᱮᱱ ᱥᱟᱺᱜᱤᱧ ᱥᱮᱫ ᱞᱤᱧ, ᱪᱟᱞᱟᱜᱼᱟ ᱚᱱᱛᱮ ᱠᱷᱚᱱᱟᱜ ᱵᱤᱱ ᱟᱹᱜᱩ ᱠᱚᱣᱟ ᱛᱚ ᱴᱨᱮᱱ ᱨᱤᱱ ᱢᱤᱫᱴᱟᱹᱝ ᱵᱩᱜᱤ ᱵᱤᱱ,
ᱦᱮᱸ ᱦᱩᱸ ᱴᱨᱮᱱ ᱦᱚᱸ ᱥᱩᱨ ᱜᱮᱭᱟ ᱥᱴᱮᱥᱚᱱ ᱠᱚ ᱦᱟᱝ᱾
ᱦᱮᱸ ᱥᱩᱨ ᱜᱮᱛᱟᱞᱤᱧᱟ ᱫᱩ ᱠᱤᱞᱳᱢᱤᱴᱟᱨ ᱢᱮᱱᱟᱜᱼᱟ ᱱᱚᱰᱮ ᱠᱷᱚᱭᱡ ᱟᱹᱞᱤᱧ ᱠᱷᱚᱱᱟᱜ᱾
ᱦᱩᱸ ᱟᱪᱪᱷᱟ᱾
ᱟᱨ ᱡᱟ ᱟᱹᱞᱤᱧᱟᱜ ᱚᱲᱟᱜ ᱠᱷᱚᱱᱟᱜ ᱫᱚ, ᱯᱟᱸᱱᱥᱚ ᱥᱚ ᱪᱷᱮᱥᱚ ᱢᱤᱴᱟᱨ ᱨᱮᱜᱮ ᱞᱟᱭᱤᱱ ᱫᱷᱟᱨᱮ ᱞᱟᱭᱤᱱ ᱢᱮᱱᱟᱜ ᱟᱠᱟᱫ ᱛᱟᱹᱞᱤᱧᱟᱹ᱾
ᱦᱚᱸ, ᱟᱪᱪᱷᱟ ᱪᱷᱟ᱾ ᱟᱫᱚ ᱜᱚᱝᱠᱮ ᱟᱵᱮᱱ ᱫᱚᱵᱮᱱ ᱵᱟᱯᱞᱟᱣ ᱟᱠᱟᱱ ᱜᱮᱭᱟ ᱥᱮ ᱦᱟᱝ᱾
ᱵᱟᱝ ᱜᱚᱝᱠᱮ᱾
ᱚ ᱟᱪᱪᱷᱟ ᱯᱟᱲᱦᱟᱜ ᱠᱟᱱᱟᱵᱮᱱ ᱛᱷᱚ ᱟᱪᱪᱷᱟ ᱴᱷᱤᱠ ᱜᱮᱭᱟ ᱦᱟᱜ᱾
ᱦᱮᱸ,
ᱦᱩᱸ ᱟᱫᱚ ᱜᱚᱵᱷᱚᱢᱮᱱᱴ ᱵᱟᱞᱟ ᱡᱟᱦᱟᱱᱟᱜ ᱟᱜᱟᱣ ᱞᱮᱱ ᱜᱮ ᱥᱮ ᱵᱟᱝ ᱜᱚᱝᱠᱮ᱾
ᱦᱮᱸ,
ᱟᱜᱮ ᱱᱤᱡᱟᱹᱨ ᱠᱟᱴᱟ ᱨᱮᱜᱮ ᱛᱤᱸᱜᱩᱜ ᱦᱩᱭᱩᱜᱼᱟ ᱥᱮ ᱵᱟᱝ᱾
ᱦᱮᱸ ᱱᱤᱡᱟᱹᱨ ᱠᱟᱴᱟ ᱨᱮᱜᱮ ᱛᱤᱸᱜᱩ ᱦᱩᱭᱩᱜᱼᱟ ᱚᱱᱟ ᱜᱮᱞᱤᱧ, ᱚᱱᱟ ᱜᱮᱞᱤᱧ ᱢᱚᱱᱮ ᱠᱟᱜᱼᱟ ᱱᱤᱡᱮᱨ ᱠᱟᱴᱟ ᱨᱮᱞᱤᱧ ᱛᱤᱸᱜᱩ ᱞᱮᱱ ᱜᱮᱭᱟ ᱚᱥᱠᱮ ᱯᱚᱨᱮ ᱜᱮ, ᱡᱟᱦᱟᱸ ᱦᱟᱱᱛᱮᱞᱤᱧ ᱥᱩᱪᱟᱹᱣᱟ᱾
ᱟᱪᱷᱟ ᱟᱪᱪᱷᱟ ᱟᱪᱪᱷᱟ᱾
ᱡᱩᱨᱤ ᱡᱚᱴᱟ ᱥᱮᱫ ᱫᱚ
ᱦᱳᱭ ᱦᱳᱭ ᱦᱳᱭ ᱟᱪᱪᱷᱟ ᱛᱟᱦᱚᱞᱮ ᱛᱮᱦᱤᱧ ᱜᱚᱝᱠᱮ ᱟᱯᱮ ᱚᱸᱰᱮ ᱪᱮᱜ ᱵᱟᱯᱞᱟ ᱠᱷᱟᱹᱛᱤᱨ ᱵᱷᱚᱡ ᱦᱩᱭᱩᱜᱼᱟ ᱥᱮ ᱫᱤᱨᱤᱧᱚᱜᱚᱼᱟ ᱮᱦᱚᱵ ᱢᱮ ᱦᱮᱸ ᱢᱟᱱᱮ ᱠᱚᱲᱟ ᱵᱟᱯᱞᱟ ᱥᱮ ᱠᱩᱲᱤ ᱵᱟᱯᱞᱟ ᱜᱚᱝᱠᱮ
ᱠᱚᱲᱟᱣ
ᱟᱪᱪᱷᱟ ᱢᱟᱱᱮ ᱵᱟᱹᱨᱭᱟᱹᱛ ᱛᱚᱜ ᱠᱩᱡ ᱟᱝ ᱵᱟᱹᱨᱭᱟᱹᱛ ᱫᱚ ᱦᱩᱭᱱᱟ
ᱦᱮᱸ ᱵᱟᱨᱭᱟ ᱫᱚ ᱦᱩᱭᱱᱟ ᱛᱮᱦᱮᱧ ᱜᱮ ᱨᱩᱣᱟᱹᱲ ᱟᱠᱟᱱ ᱵᱟᱹᱦᱩ ᱠᱚ ᱨᱩᱣᱟᱹᱲ ᱟᱹᱜᱩ ᱟᱠᱟᱫᱮᱭᱟ ᱠᱚ ᱛᱮᱦᱮᱧ ᱜᱮ ᱵᱟᱹᱦᱩ
ᱩᱸ
ᱪᱟᱞᱟᱱ ᱪᱟᱞᱟᱱ ᱧᱤᱫᱟᱹ ᱴᱟᱜ ᱵᱟᱹᱨᱭᱟᱹᱛ ᱥᱮᱱ ᱦᱩᱭ ᱞᱮᱱᱟ ᱛᱚ ᱟᱹᱞᱤᱧ ᱫᱚ ᱵᱟᱹᱞᱤᱧ ᱥᱮᱱ ᱞᱮᱱᱟ
ᱪᱮᱫᱟᱜ ᱜᱚᱝᱠᱮ ᱟᱫᱚ ᱟᱵᱤᱱ ᱦᱚᱸ ᱩᱱᱟᱹᱜ ᱨᱟᱹᱥᱠᱟᱹ ᱫᱚ ᱵᱟᱹᱱᱩᱜᱼᱟ ᱥᱮ ᱪᱮᱜ
ᱩᱱᱟᱹᱜ ᱨᱟᱹᱥᱠᱟᱹ ᱫᱚ ᱵᱟᱹᱱᱩᱜ ᱟᱠᱟᱫ ᱛᱟᱹᱞᱤᱧᱟ ᱟᱨ ᱯᱟᱲᱦᱟᱜ ᱨᱮᱞᱤᱧ ᱫᱷᱮᱭᱟᱱ ᱟᱠᱟᱜᱼᱟ ᱥᱮ ᱚ ᱚᱞᱚᱜ ᱯᱟᱲᱦᱟᱜ ᱨᱮᱞᱤᱧ ᱫᱷᱮᱭᱟᱱᱟ ᱪᱮᱫᱟᱜ ᱥᱮ ᱚᱱᱟ ᱠᱟᱦᱤ ᱚᱱᱛᱮ ᱵᱟᱯᱞᱟ ᱵᱤᱦᱟᱹ ᱠᱚᱫᱚ ᱵᱟᱹᱞᱤᱧ ᱫᱷᱮᱱᱟᱜ ᱠᱟᱱᱟ ᱚᱱᱛᱮᱞ ᱚᱱᱛᱮ ᱫᱚ ᱢᱤᱫ ᱠᱟᱹᱴᱤᱡ ᱢᱚᱠᱚᱧ ᱜᱮᱞᱤᱧ ᱵᱩᱡᱟᱹᱭᱟ
ᱟᱪᱪᱷᱟ ᱟᱪᱪᱷᱟ
ᱟᱹᱞᱤᱧ ᱞᱤᱧ ᱥᱚᱪᱟᱣ ᱫᱟ ᱟᱹᱞᱤᱧ ᱞᱤᱧ ᱢᱚᱱᱮᱭ ᱠᱟᱜᱼᱟ ᱠᱤ ᱵᱟᱯᱞᱟ ᱵᱤᱦᱟᱹ ᱫᱚ ᱤᱜ ᱧᱟᱢᱚᱜ ᱜᱮᱭᱟ ᱟᱨ ᱚᱞᱚᱜ ᱯᱟᱲᱦᱟᱣ ᱫᱚ ᱵᱟᱝ ᱧᱟᱢᱚᱜᱼᱟ ᱥᱮ ᱢᱤᱫ ᱥᱚᱢᱚᱭ ᱜᱮ ᱧᱟᱢᱚᱜᱼᱟ᱾
ᱟᱪᱪᱷᱟ
ᱟᱨ ᱥᱚᱢᱚᱭ ᱛᱟᱸᱦᱮᱱ ᱨᱮᱜᱮ ᱯᱟᱲᱦᱟᱣ ᱫᱚ ᱞᱟᱹᱠᱛᱤᱭᱟ
ᱦᱳᱭ ᱦᱳᱭ ᱦᱮᱛᱚ ᱛᱟᱦᱚᱞᱮ ᱩᱢᱟᱹᱨ ᱡᱟᱹᱥᱛᱤ ᱞᱮᱱᱠᱷᱟᱱ ᱦᱟᱜ ᱢᱩᱥᱠᱤᱞ ᱦᱟᱝ
ᱦᱮᱸ ᱚᱱᱛᱮ ᱫᱚ ᱢᱩᱥᱠᱤᱞᱚᱜᱼᱟ
ᱩᱸ
ᱚᱱᱟ ᱠᱷᱟᱹᱤᱨᱛᱮ ᱵᱟᱹᱞᱤᱧ ᱪᱟᱞᱟᱣ ᱵᱟᱲᱟᱜ ᱤᱱᱟᱹᱜ ᱵᱟᱞᱤᱧ ᱪᱟᱞᱟᱜᱼᱟ ᱵᱟᱹᱨᱭᱟᱹᱛ ᱠᱚᱫᱚ ᱦᱮᱸ ᱟᱭᱩᱵ ᱥᱮᱱ ᱢᱤᱫ ᱜᱴ ᱟᱹᱰᱤ ᱞᱤᱧ ᱪᱟᱞᱟᱜᱼᱟ ᱵᱟᱯᱞᱟ ᱚᱲᱟᱜ ᱫᱚ ᱞᱮᱤᱠᱤᱱ ᱵᱟᱹᱨᱭᱟᱹᱛ ᱠᱚᱫᱚ ᱵᱟᱞᱤᱧ ᱥᱮᱱᱚᱜᱼᱟ
ᱟᱪᱪᱷᱟ ᱟᱪᱪᱷᱟ ᱢᱟ ᱛᱟᱦᱚᱞᱮ ᱜᱚᱝᱠᱮ ᱟᱵᱮᱱ ᱥᱟᱛᱮ ᱜᱟᱞᱢᱟᱨᱟᱣ ᱠᱟᱛᱮ ᱟᱵᱮ ᱥᱮᱱᱟᱜ ᱫᱤᱥᱚᱢ ᱟᱹᱰᱤ ᱱᱟᱯᱟᱭᱞᱤᱧ ᱵᱩᱡᱷᱟᱹᱣ ᱠᱮᱫᱟ
ᱦᱮᱸ ᱜᱚᱝᱠᱮ ᱟᱵᱮᱱ ᱥᱮᱱᱟᱜ ᱦᱚᱸ ᱱᱟᱯᱟᱭ ᱜᱮᱞᱤᱧ ᱟᱴᱠᱟᱨ ᱠᱮᱭᱟ
ᱟᱪᱪᱷᱟ ᱴᱷᱤᱠᱜᱮᱭᱟ ᱛᱟᱦᱚᱞᱮ ᱱᱤᱠᱟ ᱜᱮ ᱦᱚᱣᱟᱴᱥᱟᱯ ᱠᱚᱛᱮᱜ ᱜᱮ ᱨᱚᱯᱚᱲ ᱵᱟᱲᱟ ᱦᱩᱭᱩᱜᱼᱟ ᱦᱮᱸ
ᱦᱮᱸ ᱜᱚᱝᱠᱮ
ᱟᱪᱪᱷᱟ ᱢᱟ ᱛᱟᱦᱚᱞᱮ
ᱦᱮᱸ